ᱦᱮᱸ
ᱦᱮᱸ ᱜᱚᱝᱠᱮ ᱡᱚᱦᱟᱨ ᱜᱮ
ᱦᱮᱸ ᱡᱚᱦᱟᱨ ᱜᱮ ᱦᱮᱸ ᱱᱟᱯᱟᱭ ᱵᱟᱲᱟ ᱜᱮ ᱟᱪᱪᱷᱟ
ᱚ ᱟᱪᱪᱷᱟ ᱛᱟᱯᱚᱨ ᱪᱟᱥᱵᱟᱥ ᱠᱚᱨᱮ ᱦᱮᱸ ᱟᱹᱞᱤᱧ ᱦᱚᱸ ᱱᱟᱯᱟᱭ ᱜᱮ᱾
ᱦᱚ ᱟᱞᱮ ᱥᱮᱫ ᱟᱹᱣᱨᱤᱭᱟᱜ-ᱟ ᱮᱠᱷᱚᱱ᱾
ᱚᱸ ᱟᱞᱮ ᱥᱮᱫ ᱮᱛᱚᱦᱚᱵ ᱜᱟᱱ ᱟᱞᱮᱥᱮᱫ ᱫᱚ ᱮᱛᱚᱦᱚᱵ ᱠᱟᱱᱟ ᱱᱤᱛ ᱛᱚᱞᱟ ᱠᱚᱠᱚ ᱜᱤᱲᱤᱭ ᱠᱟᱫᱟ ᱱᱟᱜ᱾
ᱟᱞᱮ ᱥᱮᱫ ᱫᱚ ᱠᱮᱱᱮᱞ ᱫᱟᱜ ᱪᱷᱟᱲᱟ ᱵᱟᱝ ᱦᱩᱭᱩᱜ-ᱟ ᱾
ᱚᱸᱻ
ᱠᱮᱱᱮᱞ ᱠᱚ ᱟᱲᱟᱜ-ᱟ ᱫᱟᱜ ᱛᱟᱨ ᱯᱚᱨ
ᱟᱨ ᱥᱮᱨᱢᱟ ᱡᱟᱹᱲᱤ ᱫᱟᱜ ᱮᱫ ᱫᱚᱭ ᱥᱮᱨᱢᱟ ᱡᱟᱹᱲᱤ ᱠᱮᱫ ᱫᱚᱭ ᱾
ᱦᱮᱸ ᱡᱟᱹᱲᱤ ᱢᱟᱭ ᱡᱟᱹᱲᱤ ᱠᱮᱫ ᱜᱮ ᱾ ᱦᱮᱸᱫᱮ ᱜᱟᱹᱪᱷᱤ ᱠᱟᱹᱴᱤᱡ ᱜᱮᱭᱟ ᱵᱤᱪ
ᱚ ᱟᱪᱷᱟ ᱪᱷᱟ ᱪᱷᱟ᱾
ᱚᱱᱟ ᱠᱷᱟᱹᱛᱤᱨ ᱛᱮ ᱵᱟᱝ ᱞᱟᱜᱟ ᱦᱩᱭᱩᱜ ᱠᱟᱱᱟ ᱾
ᱚᱸᱻ
ᱚᱠᱟ ᱨᱮ ᱦᱮᱱᱟᱜ ᱢᱮ ᱛᱮ ᱟᱢ ᱫᱚ?
ᱪᱮᱫ ᱜᱚᱝᱠᱮ
ᱚᱠᱟᱨᱮ ᱦᱮᱱᱟᱜ ᱵᱮᱱᱟ?
ᱟᱹᱞᱤᱧ ᱫᱚ ᱱᱟᱸᱜ ᱱᱤᱛᱚᱜ ᱫᱚ ᱟᱸᱱᱟᱜ ᱚᱲᱟᱜ ᱨᱮᱜᱮ ᱢᱮᱱᱟᱜ ᱞᱤᱧᱟ ᱾
ᱚᱲᱟᱜ ᱨᱤᱜᱤ ᱦᱩᱸ ᱦᱩ
ᱟᱵᱤᱱ ᱫᱚ?
ᱛᱟᱨᱯᱚᱨᱮ ᱫᱩᱨᱜᱟᱯᱩᱨ ᱥᱮᱫ ᱞᱤᱧ ᱦᱮᱡᱱᱟ ᱾
ᱚᱸ ᱻ
ᱜᱚᱢᱠᱮ ᱛᱟᱦᱚᱞᱮ ᱞᱤᱧ ᱞᱟᱹᱭᱫᱟ ᱟᱸ ᱱᱤᱛ ᱚᱠᱛᱚ ᱨᱮ ᱡᱟᱦᱟᱸ ᱞᱮᱠᱟ ᱧᱮᱞᱚᱜ ᱠᱟᱱᱟ ᱟᱸ ᱡᱮ ᱥᱟᱱᱛᱟᱲ ᱠᱚᱜᱮᱱᱟᱜ ᱵᱤᱥᱮᱥ ᱠᱟᱨᱛᱮ ᱡᱮ ᱟᱛᱳ ᱴᱚᱞᱟ ᱠᱚ ᱵᱟᱹᱜᱤ ᱠᱟᱛᱮ ᱥᱚᱦᱚᱨ ᱵᱟᱡᱟᱨ ᱠᱚ ᱪᱟᱞᱟᱜ ᱠᱟᱱᱟ, ᱟᱫᱚ ᱱᱚᱣᱟ ᱪᱮᱫᱟᱜ ᱱᱚᱝᱠᱟ ᱦᱩᱭᱩᱜ ᱠᱟᱱᱟ ᱜᱚᱝᱠᱮ?
ᱟᱹᱛᱳ ᱴᱚᱞᱟ ᱵᱟᱹᱜᱤ ᱠᱟᱛᱮᱜ ᱥᱚᱦᱚᱨ ᱵᱟᱡᱟᱨ ᱠᱚ ᱪᱟᱞᱟᱜ ᱠᱟᱱᱟ ᱱᱚ ᱱᱚᱣᱟ ᱪᱮᱫᱟᱜ ᱦᱳᱭᱳᱜ ᱠᱟᱱᱟ ᱜᱚᱝᱠᱮ?
ᱠᱟᱡᱮ ᱥᱩᱽᱛᱮᱨᱮ ᱠᱚ ᱪᱟᱞᱟᱜ ᱠᱟᱱᱟ᱾ ᱠᱟᱹᱢᱤ ᱠᱚ ᱧᱟᱢ ᱫᱟᱠᱩ ᱚᱱᱟ ᱠᱚ ᱠᱷᱟᱹᱛᱤᱨ ᱛᱮ ᱥᱮ ᱪᱟᱞᱟᱜ ᱦᱤᱡᱩᱜ ᱚᱥᱩᱵᱤᱫᱟ ᱜᱨᱟᱢ ᱠᱷᱚᱡ ᱤᱱᱟᱹᱛᱮ᱾ ᱟᱠᱚ ᱠᱷᱟᱹᱛᱤᱨ ᱛᱮ ᱥᱩᱵᱤᱫᱟ ᱠᱚ ᱵᱩᱡᱷᱟᱹᱣᱟ ᱚᱱᱟ ᱦᱚᱛᱮᱡ ᱛᱮᱠᱚ ᱛᱟᱦᱮᱱ ᱠᱟᱱ
ᱮᱠᱟᱞ ᱮᱠᱟᱞ ᱮᱠᱟᱞ ᱢᱟᱱᱮ ᱟᱛᱩ ᱴᱚᱞᱟ ᱨᱮ ᱛᱟᱦᱮᱸ ᱠᱟ ᱠᱟᱛᱮᱜ ᱦᱚᱭᱛᱳ ᱠᱚᱱᱚ ᱢᱟᱱᱮ ᱱᱤᱛ ᱚᱠᱛᱚ ᱨᱮ ᱡᱟᱦᱟᱸ ᱞᱮᱠᱟ ᱧᱮᱞ ᱧᱟᱢᱚᱜ ᱠᱟᱱᱟ ᱡᱮ ᱟᱛᱳ ᱨᱮ ᱦᱟᱹᱱᱤ ᱫᱷᱩᱥ ᱛᱳ ᱱᱩᱭ ᱫᱤᱥᱟᱹᱣ ᱢᱟᱱᱮ ᱠᱟ ᱢᱟᱱᱮ ᱵᱤᱥᱮᱥ ᱠᱟᱭᱛᱮ ᱟᱨᱚ ᱧᱮᱞᱚᱜᱚᱜ ᱠᱟᱱᱟ ᱡᱮ ᱩᱱᱤ ᱠᱟᱹᱴᱤᱡ ᱪᱟᱞᱟᱝ ᱟᱸ ᱪᱤᱛᱟᱱ ᱵᱚᱦᱚᱜ ᱛᱩᱞ ᱞᱮᱠᱷᱟᱱ ᱡᱟᱦᱟᱸᱱᱟᱜ ᱮᱸ ᱠᱟᱹᱢᱤ ᱠᱤᱜ ᱠᱷᱟᱱᱮ ᱟᱫᱚ ᱩᱱᱤ ᱫᱚ ᱩᱱᱤ ᱪᱮᱛᱟᱱ ᱟᱫᱚ ᱠᱟᱹᱴᱤᱡ ᱨᱟᱹᱜᱤ ᱥᱮ ᱟᱹᱲᱤᱥ ᱵᱩᱡᱷᱟᱹᱣ ᱠᱮᱫᱟᱭ ᱟᱫᱚ ᱚᱱᱟᱛᱮ
ᱚᱱᱟ ᱠᱚ ᱠᱷᱟᱹᱛᱤᱨ ᱛᱤᱜᱤ
ᱚᱱᱟᱛᱮ ᱠᱤᱪᱷᱩ ᱠᱤᱪᱷᱩ ᱦᱚᱲ ᱫᱚ ᱯᱟᱞᱮᱱ ᱦᱚᱭᱛᱚ ᱥᱚᱦᱚᱨ ᱵᱟᱡᱟᱨ ᱠᱚ ᱪᱟᱞᱟᱜ ᱠᱟᱱᱟ ᱱᱚᱣᱟ ᱠᱚ ᱵᱟᱵᱚᱛ ᱛᱮ᱾ ᱟᱨᱚ ᱱᱚᱝᱠᱟ ᱦᱚᱸ ᱠᱤᱪᱷᱩ ᱢᱮᱱᱟᱜ ᱜᱮᱭᱟ ᱡᱟᱦᱟᱸ ᱫᱚ ᱡᱮ ᱟᱵᱚᱣᱟᱜ ᱞᱟᱡ ᱡᱟᱞᱟᱛᱮ ᱦᱮᱸ
ᱦᱮᱸ ᱞᱟᱡ ᱡᱟᱞᱟ ᱛᱮᱜᱮ ᱛᱚ,
ᱦᱩᱸ, ᱛᱟᱦᱞᱮ ᱠᱷᱟᱱ
ᱛᱟᱦᱞᱮ ᱜᱚᱝᱠᱮ ᱱᱤᱛᱳᱜ ᱮᱸ ᱟᱨᱚ ᱮᱸ ᱡᱟᱦᱟᱸ ᱞᱮᱠᱟ ᱮᱸ ᱡᱮ ᱢᱳᱭ ᱵᱟᱹᱵᱩ ᱠᱚ ᱟᱵᱚᱨᱮᱱ ᱟᱹᱰᱤ ᱠᱟᱹᱴᱤᱡ ᱩᱢᱮᱨ ᱨᱮᱠᱚ ᱵᱟᱯᱞᱟᱜ ᱠᱟᱱ ᱛᱟᱵᱚᱱᱟ ᱱᱚᱣᱟ ᱵᱟᱵᱚᱛ ᱛᱮ ᱢᱤᱫ ᱵᱟᱨ ᱠᱟᱛᱷᱟ ᱞᱮ ᱛᱟᱵᱚᱱ ᱵᱤᱱ᱾
ᱦᱩᱸ?
ᱟᱵᱚᱨᱮᱱ ᱢᱟᱹᱭ ᱵᱟᱹᱵᱩ ᱠᱚ ᱱᱤᱛ ᱨᱮᱱ ᱡᱩᱣᱟᱹᱱ ᱠᱚ ᱟᱹᱰᱤ ᱠᱚᱢ ᱩᱢᱮᱨ ᱠᱚ ᱵᱟᱯᱞᱟᱜ ᱠᱟᱱᱟ ᱱᱚᱣᱟ ᱪᱮᱫ ᱞᱮᱠᱟ ᱢᱮᱫ ᱛᱮᱢ ᱧᱮᱞᱟ?
ᱪᱮᱫ? ᱪᱮᱜ ᱤᱧ ᱞᱟᱹᱭᱟ ᱵᱩᱡᱷᱟᱹᱣ ᱵᱟᱹᱧ ᱧᱟᱢ ᱫᱟ ᱚᱱᱟ ᱛᱮ᱾
ᱦᱚᱸᱜ-ᱚᱭ ᱡᱮ ᱧᱮᱞᱚᱜᱚᱜ ᱠᱟᱱᱟ ᱡᱮ ᱠᱟᱹᱴᱤᱡ ᱩᱢᱞᱮ ᱠᱚ ᱵᱟᱯᱞᱟᱜ ᱠᱟᱱᱟ, ᱱᱚᱣᱟ ᱨᱮᱱᱟᱜ ᱢᱩᱞ ᱠᱟᱨᱚᱱ ᱫᱚ ᱦᱩᱭ ᱠᱟᱱᱟ ᱡᱮ ᱟᱠᱚᱨᱮᱱ ᱡᱟᱦᱟᱸᱭ ᱫᱚ ᱜᱟᱨᱡᱮᱱ ᱩᱱᱠᱩ ᱜᱮ ᱜᱟᱭᱰᱮᱱᱥ ᱵᱟᱹᱱᱩᱜ ᱠᱚᱣᱟ ᱥᱚᱴᱷᱤᱠ ᱢᱚᱛᱚ᱾
ᱮᱸ-ᱦᱮᱸᱜ ᱮᱸ-ᱦᱮᱸᱜ ᱜᱮᱛᱚ ᱜᱟᱨᱡᱮᱱ ᱱᱟ ᱜᱟᱨᱡᱮᱱ ᱡᱩᱫᱤ ᱵᱟᱝ ᱛᱟᱦᱮᱱ ᱠᱷᱟᱡ ᱫᱚ ᱥᱮᱱᱚᱜ-ᱟ ᱥᱮ᱾
ᱦᱩᱸ ᱟᱨ ᱥᱟᱹᱨᱤ ᱠᱟᱛᱷᱟ ᱵᱚᱞᱛᱮ ᱜᱮᱞᱮ ᱱᱚᱣᱟ, ᱦᱩᱸ᱾
ᱯᱟᱛᱟ ᱪᱷᱟᱛᱟ ᱠᱚ ᱫᱟᱬᱟᱱ ᱠᱟᱱᱟ ᱡᱟᱦᱟᱸ ᱠᱚᱨᱮ ᱜᱮ ᱟᱹᱣᱲᱤ ᱜᱤ ᱦᱟᱱᱛᱮ ᱱᱟᱛᱮ᱾
ᱦᱳᱭ᱾
ᱯᱟᱛᱟ ᱪᱷᱟᱛᱟ ᱠᱚ ᱫᱟᱬᱟᱱ ᱠᱟᱱᱟ ᱛᱚ ᱟᱫᱚ ᱚᱸᱰᱮ ᱧᱟᱯᱟᱢ ᱦᱩᱭᱩᱜ ᱠᱟᱱᱟ ᱠᱚᱲᱟ ᱠᱚ᱾ ᱜᱤᱫᱨᱟᱹ ᱠᱚ ᱢᱤᱫ ᱥᱚᱸᱜᱮ ᱦᱟᱱᱤ ᱥᱚᱸᱜᱮ ᱱᱩᱭ ᱥᱚᱸᱜᱮ, ᱥᱚᱢᱯᱚᱨᱠᱚ ᱵᱮᱱᱟᱣ ᱫᱟ᱾ ᱛᱟᱨᱯᱚᱨᱮ ᱜᱮ ᱟᱫᱚ ᱠᱚ ᱵᱟᱯᱞᱟᱜ ᱠᱟᱱᱟ ᱛᱟᱲᱟᱛᱟᱲᱤ᱾
ᱮᱠᱫᱚᱢ ᱮᱠᱟᱞ ᱮᱠᱟᱞ ᱟᱹᱰᱤ ᱡᱚᱛᱷᱟᱛ ᱠᱟᱛᱷᱟ ᱵᱤᱱ ᱞᱟᱹᱭ ᱠᱟᱫᱟ ᱡᱮ ᱡᱟᱦᱟᱸ ᱞᱮᱠᱟ ᱟᱸ ᱢᱤᱫᱴᱮᱱ ᱠᱚᱲᱟ ᱥᱮ ᱠᱩᱲᱤ ᱯᱚᱨᱚᱵᱽ ᱯᱟᱛᱟ ᱪᱷᱟᱛᱟ ᱪᱟᱞᱟᱣ ᱠᱟᱛᱮᱫ ᱚᱱᱟᱜ ᱚᱸᱰᱮ ᱠᱷᱚᱱᱟᱜ ᱧᱮᱯᱮᱞ ᱨᱚᱯᱚᱲ
ᱚ ᱯᱷᱳᱱ ᱯᱷᱳᱱ ᱯᱷᱳᱱ ᱛᱮ ᱯᱷᱳᱱ ᱯᱷᱳᱱ ᱛᱮ ᱡᱳᱜᱟᱡᱳᱜ ᱡᱳᱜᱟᱡᱳᱜ ᱥᱮ ᱦᱩᱭᱩᱜ ᱠᱟᱱᱟ ᱚᱠᱟ ᱠᱚᱨᱮ᱾
ᱚᱱᱠᱟᱛᱮ ᱚᱠᱟᱨᱮᱪᱚ ᱧᱮᱞᱚᱜᱚᱜ ᱠᱟᱱᱟ ᱡᱮ ᱥᱟᱱᱛᱟᱲ ᱥᱟᱶᱛᱟ ᱦᱚᱭᱛᱚ ᱮᱸᱜ ᱱᱤᱞᱟᱹᱢᱚᱜ ᱠᱟᱱᱟ ᱥᱮ
ᱦᱮᱸ ᱦᱮᱸ ᱚᱱᱠᱟ ᱜᱮ᱾
ᱦᱩᱸ᱾
ᱨᱮᱻ ᱦᱟᱺᱰᱤ ᱯᱟᱹᱣᱨᱟᱹ ᱟᱹᱰᱤ ᱠᱚ ᱥᱚᱞᱚᱝ ᱡᱚᱝ ᱠᱟᱱᱟᱱ ᱫᱚ᱾
ᱵᱟᱠᱚ ᱵᱟᱠᱚ ᱵᱩᱡᱷᱟᱹᱣ ᱫᱟᱲᱮᱜ ᱠᱟᱱᱟ ᱵᱟᱠᱚ ᱵᱚᱱᱫᱚ, ᱚᱱᱟᱠᱚ ᱵᱚᱱᱫᱚ ᱦᱩᱭᱩᱜᱼᱟ ᱛᱚᱵᱮ ᱟᱱᱤᱡ ᱦᱩᱭᱩᱜ-ᱟ ᱚᱱᱟ᱾
ᱮᱠᱟᱞ ᱮᱠᱟᱞ ᱮᱠᱟᱞ ᱥᱟᱹᱨ ᱠᱟᱛᱷᱟ᱾ ᱚᱵᱚᱥᱥᱳᱭ ᱡᱮ ᱡᱟᱦᱟᱸ ᱞᱮᱠᱟ ᱮᱸ ᱞᱟᱹᱭ ᱦᱚᱴᱚ ᱟᱠᱟᱫ ᱵᱚᱱᱟ ᱠᱚ ᱡᱮ ᱜᱩᱨᱩ ᱠᱚ ᱜᱚᱸᱥᱟᱭ ᱠᱚ ᱥᱮ ᱟᱵᱚᱨᱮᱱ ᱡᱟᱦᱟᱸᱭ ᱫᱚ ᱢᱟᱨᱟᱝ ᱵᱩᱨᱩ᱾
ᱦᱮᱸ ᱦᱮᱸ᱾
ᱩᱱᱤ ᱞᱟᱹᱭ ᱦᱚᱴᱚ ᱟᱠᱟᱫ ᱵᱚᱱᱟᱭ ᱡᱮ ᱦᱟᱺᱰᱤ ᱫᱚ ᱟᱹᱛᱷᱟᱹᱲᱤᱡ ᱫᱚ ᱟᱞᱚᱯᱮ ᱧᱩᱭᱟ᱾ ᱦᱩᱸ ᱵᱚᱸᱜᱟ ᱞᱮᱠᱟ ᱧᱩᱭ ᱛᱟᱵᱚᱱ ᱯᱮ᱾
ᱛᱟᱦᱚᱞᱮ ᱵᱟᱭ ᱜᱮ ᱵᱷᱟᱜᱮ
ᱦᱳᱭ ᱟᱨ ᱵᱚᱸᱜᱟ ᱪᱩᱠᱟᱹᱜ ᱨᱮ ᱫᱚᱦᱚ ᱠᱟᱛᱮᱜ, ᱱᱤᱭᱚᱢ ᱠᱟᱨᱚᱱ ᱠᱟᱛᱮᱜ ᱚᱱᱟ ᱫᱚ ᱵᱚᱸᱜᱟ ᱦᱤᱥᱟᱹᱵ ᱮᱢ ᱪᱟᱞ ᱠᱟᱛᱮ ᱛᱟᱯᱚᱨᱮᱭᱮᱱᱟ ᱡᱟᱦᱟᱸ ᱥᱟᱨᱮᱡᱚᱜᱣᱟᱜᱼᱟ᱾
ᱡᱟ ᱜᱮ ᱥᱟᱨᱮᱡ ᱚᱱᱟ ᱜᱮ ᱧᱩᱭ ᱦᱚᱭᱩᱜ-ᱟ᱾ ᱡᱟᱦᱟᱸ ᱚᱱᱟ ᱚᱱᱟ ᱚᱱᱟ ᱵᱟᱫ ᱠᱟᱛᱮ ᱦᱟ ᱵᱟᱹᱲᱛᱤ ᱫᱚᱦᱚ ᱦᱩᱭᱩᱜ ᱠᱟᱱᱟ ᱚᱱᱮ ᱚᱱᱟ ᱠᱷᱟᱹᱛᱤᱨ ᱛᱮᱜᱮ ᱛᱚ᱾
ᱦᱳᱭ ᱦᱳᱭ, ᱮᱠᱟᱞᱮᱠᱟ ᱞᱮᱠᱟ᱾ ᱱᱤᱛ ᱚᱠᱛᱚ ᱨᱮ ᱡᱟᱦᱟᱸᱮ ᱞᱮᱠᱟ ᱧᱮᱞᱚᱜ ᱠᱟᱱᱟ ᱡᱮ ᱦᱮᱸ ᱚᱱᱟ ᱵᱚᱸᱜᱟ ᱵᱩᱨᱩ ᱦᱟᱺᱰᱤ ᱵᱟᱫ ᱠᱟ ᱠᱟᱛᱮᱜ ᱦᱟ ᱚᱱᱟ ᱨᱮᱱᱟᱜ ᱰᱚᱵᱚᱞ ᱡᱟᱹᱥᱛᱤ ᱱᱟᱜ ᱧᱩ ᱞᱟᱹᱜᱤᱫ ᱠᱚ ᱫᱚᱦᱚᱭᱮᱫᱟ ᱚᱱᱟᱛᱮ ᱱᱤᱛᱳᱜ ᱨᱮᱱ ᱢᱟᱱᱮ ᱱᱤᱛ ᱩᱢᱮᱨ ᱨᱮᱱ ᱜᱤᱫᱽᱨᱟᱹ ᱠᱚᱦᱚᱸ ᱱᱟᱜ ᱚᱱᱟᱨᱮ ᱟᱹᱰᱤ ᱡᱳᱨ ᱠᱚ ᱰᱷᱟᱶᱚᱜ ᱠᱟᱱ ᱞᱮᱠᱟ ᱢᱚᱱᱮᱜ ᱠᱟᱱᱟ᱾
ᱦᱩᱸ ᱦᱚᱸᱜ ᱦᱚᱸ ᱚᱱ ᱚᱱᱟ ᱠᱚ ᱥᱮ ᱜᱮ ᱰᱷᱮᱨ ᱫᱚ᱾ ᱵᱟᱯᱞᱟ ᱠᱚ ᱨᱮ ᱤᱭᱟᱹ ᱠᱚᱨᱮ ᱡᱟᱦᱟᱱᱟᱜ ᱜᱮ ᱦᱩᱭᱩᱜ ᱠᱟᱱ ᱚᱱᱩᱥᱴᱷᱟᱱ ᱠᱚᱨᱮ ᱚᱱᱟ ᱠᱚ ᱱᱤᱭ ᱜᱮ ᱰᱷᱮᱨ ᱨᱮᱱᱟᱜ ᱜᱮ ᱠᱟᱱ ᱛᱟᱦᱮᱸᱫ᱾
ᱚᱵᱚᱥᱥᱳᱭ ᱡᱮ ᱮ ᱦᱟᱺᱰᱤ ᱫᱚ ᱡᱮ ᱵᱟᱹᱲᱤᱡ ᱜᱮᱭᱟ ᱢᱮᱱᱛᱮ ᱱᱚᱣᱟ ᱫᱚ ᱚᱵᱚᱥᱥᱳᱭ ᱞᱮᱟᱹᱭ ᱵᱟᱝ ᱜᱟᱱᱚᱜᱼᱟ᱾ ᱪᱮᱫᱟᱜ ᱥᱮ ᱞᱟᱹᱭ ᱦᱚᱴᱚ ᱟᱠᱟᱫ ᱵᱚᱱᱟ ᱠᱚ ᱡᱟᱦᱟᱸ ᱞᱮᱠᱟ ᱦᱟᱯᱲᱟᱢ ᱠᱚ᱾ ᱦᱩᱸ᱾ ᱚᱱᱠᱟ ᱜᱮ ᱢᱟᱱᱟᱣ ᱜᱩᱱᱟᱹᱣ ᱠᱟᱛᱮᱜ ᱮᱠᱷᱚᱱᱚ ᱪᱟᱞᱟᱣ ᱦᱩᱭᱩᱜ ᱛᱟᱵᱚᱱᱟ᱾
ᱦᱩᱸ᱾
ᱡᱮᱣᱮᱫ ᱯᱚᱨᱡᱚᱱᱛᱚ ᱟᱨ ᱦᱟᱺᱰᱤ ᱫᱚ ᱱᱟᱜ ᱜᱩᱡᱩᱜ ᱨᱮᱦᱚᱸ ᱞᱟᱜᱟᱜ ᱜᱮᱭᱟ ᱟᱨ ᱵᱟᱯᱞᱟ ᱨᱮᱦᱚᱸ ᱞᱟᱜᱟᱜ ᱜᱮᱭᱟ᱾ ᱟᱨ ᱡᱟᱱᱟᱢ ᱨᱮᱦᱚᱸ ᱞᱟᱜᱟᱜ ᱜᱮᱭᱟ᱾
ᱦᱮᱸ ᱡᱚᱛᱚ ᱨᱮᱜᱮ ᱟᱵᱚ ᱟᱵᱚ ᱦᱚᱲᱟᱜ ᱫᱚ ᱞᱟᱜᱟᱜ ᱜᱮᱭᱟ ᱞᱟᱜᱟᱣ ᱫᱚ᱾ ᱡᱩᱫᱤ ᱦᱤᱥᱟᱹᱵ ᱨᱮᱱᱟᱜ ᱵᱮᱵᱚᱦᱟᱨ ᱦᱩᱭᱩᱜᱼᱟ ᱛᱚᱵᱮ ᱛᱚᱵᱮᱱᱤᱡ ᱴᱷᱤᱠ ᱛᱟᱦᱮᱱᱟ᱾
ᱦᱩᱸ ᱦᱩᱸ᱾ ᱮᱠᱫᱚᱢ ᱥᱟᱹᱨᱤ ᱠᱟᱛᱷᱟ᱾ ᱦᱩᱸ ᱟᱨ ᱟᱹᱛᱷᱟᱹᱲᱤᱢ ᱧᱩ ᱜᱚᱫᱟ ᱚᱱᱟ ᱞᱮᱠᱷᱟᱱ ᱫᱚ ᱵᱟᱭ ᱜᱟᱱᱚᱜ-ᱟ᱾ ᱡᱮ ᱵᱟᱝᱭᱟ ᱫᱞᱟᱭᱭᱟ ᱛᱮᱦᱮᱧ ᱫᱚ ᱠᱟᱹᱴᱤᱡ ᱤᱧ ᱧᱩᱣᱟᱜ ᱞᱮᱜᱮ᱾ ᱪᱚᱞᱚ ᱚᱱᱠᱟ ᱞᱮᱠᱷᱟᱱ ᱫᱚ ᱵᱟᱭ ᱜᱟᱱᱚᱜᱼᱟ ᱥᱮ ᱪᱮᱫ ᱜᱚᱝᱠᱮ᱾
ᱛᱟᱞᱦᱮ ᱡᱮᱦᱮᱛᱩ ᱜᱚᱝᱠᱮ ᱱᱚᱜᱼᱚᱭ ᱡᱮ ᱦᱟᱸᱰᱤ ᱯᱩᱨᱟᱹ ᱚᱱᱟ ᱥᱟᱶ ᱥᱟᱶᱛᱮ ᱮᱸᱜ ᱡᱮ ᱧᱮᱞᱚᱜᱚᱜ ᱠᱟᱱᱟ ᱡᱮ ᱵᱟᱯᱞᱟ ᱠᱚᱨᱮ ᱠᱷᱚᱱᱟᱜ ᱟᱸ ᱰᱤᱡᱮ ᱵᱚᱠᱥ ᱠᱚ ᱟᱜᱩᱭᱩᱭᱮᱫᱟ᱾ ᱦᱮᱸ ᱱᱚᱣᱟ ᱛᱤᱱᱟᱹᱜ ᱴᱟ ᱟᱸ ᱮᱯᱷᱮᱠᱴ ᱯᱟᱲᱟᱜ ᱠᱟᱱᱟ ᱥᱟᱱᱛᱟᱲ ᱥᱟᱶᱛᱟ ᱨᱮ ᱜᱚᱝᱠᱮ?
ᱦᱳᱭ ᱢᱟᱱᱮ ᱟᱵᱚᱣᱟᱜ ᱥᱟᱶᱛᱟᱲ ᱥᱟᱶᱛᱟᱨᱮ ᱡᱟᱦᱟᱸ ᱞᱮᱠᱟ ᱢᱮᱱᱟᱜ ᱛᱟᱵᱚᱱᱟ ᱢᱟᱭᱤᱠᱥ ᱢᱟᱭᱤᱠ ᱵᱚᱠᱥ ᱠᱚᱫᱚ
ᱵᱟᱝᱧ ᱪᱟᱞᱟᱜ ᱜᱮᱭᱟ ᱦᱤᱥᱟᱹᱵ ᱨᱮᱫᱚ᱾ ᱟᱵᱚ ᱟᱵᱚ ᱦᱚᱲᱟᱜ ᱛᱩᱢᱫᱟᱹᱜ ᱴᱟᱢᱟᱠ ᱪᱟᱞᱟᱜ ᱜᱮᱭᱟ ᱦᱮᱸ᱾ ᱚᱱᱰᱮ ᱟᱜᱩ ᱦᱩᱭᱮᱱ ᱟᱨ ᱠᱚᱲᱟ ᱠᱩᱤ ᱠᱩᱭᱤᱡ ᱟᱵᱚ ᱠᱩᱭᱤᱡ ᱤᱭᱟᱹ ᱠᱚ ᱚᱱᱟ ᱨᱩ ᱨᱩ ᱵᱟᱢ ᱵᱟᱲᱟᱭ ᱠᱷᱟᱹᱛᱤᱨ ᱛᱮ ᱠᱟᱞᱪᱟᱨ ᱵᱟᱹᱱᱩᱜᱼᱟ, ᱛᱩᱢᱫᱟᱜ ᱴᱟᱢᱟᱠᱩ ᱵᱟᱵᱚ ᱵᱟᱲᱟᱭᱟ ᱡᱚᱛᱚ ᱦᱚᱲ᱾
ᱵᱟᱠᱟ ᱨᱮᱱ ᱚᱱᱟ ᱠᱷᱟᱭᱤᱨ ᱛᱮ ᱟᱫᱚ ᱦᱟᱱᱮ ᱵᱚᱠᱥ ᱨᱮᱠᱚ ᱨᱟᱥᱠᱟᱭᱫᱟ ᱚᱱᱟ ᱠᱷᱟᱛᱤᱨ ᱛᱮ ᱟᱜᱩ ᱦᱩᱭᱩᱜ ᱠᱟᱱᱟ ᱱᱮᱝᱠᱟ᱾
ᱮᱠᱫᱚᱢ ᱮᱠᱫᱚᱢ ᱟᱹᱰᱤ ᱡᱚᱛᱷᱟᱛ ᱠᱟᱛᱷᱟᱢ ᱩᱭᱦᱟᱹᱨ ᱧᱟᱢ ᱠᱟᱫᱟ ᱜᱚᱢᱠᱮ ᱞᱟᱹᱭ ᱟᱠᱟᱫᱟᱢ᱾ ᱡᱮ ᱱᱤᱛ ᱫᱚ ᱡᱮ ᱛᱩᱢᱫᱟᱹᱜ ᱴᱟᱢᱟᱠ ᱨᱩ ᱨᱩ ᱦᱚᱲ ᱦᱚᱸ ᱵᱟᱹᱱᱩᱜ ᱠᱚᱣᱟ᱾ ᱦᱚᱸᱜᱼᱚ ᱱᱚᱝᱠᱟ ᱢᱤᱫᱴᱟᱱ ᱮᱠᱮᱱ ᱥᱟᱱᱛᱟᱲ ᱥᱟᱶᱛᱟ ᱱᱩᱱᱟᱹᱜᱴᱟ ᱤᱭᱟᱹᱨᱮ ᱦᱮᱡ ᱞᱮᱱᱟ ᱡᱮ ᱱᱤᱛ ᱩᱢᱟᱹᱨᱟᱱ ᱦᱚᱲ ᱠᱚ ᱥᱮ ᱥᱟᱱᱛᱟᱲ ᱥᱟᱶᱛᱟ ᱨᱮᱱ ᱛᱩᱢᱫᱟᱜ ᱴᱟᱢᱟᱠ ᱨᱩ ᱮᱠᱷᱚᱱᱚ ᱯᱚᱨᱡᱚᱱᱛᱚ ᱱᱤᱛ ᱦᱚᱸ ᱟᱹᱣᱨᱤ ᱠᱚ ᱥᱚᱴᱷᱤᱠ ᱩᱛᱟᱹᱨᱟ ᱠᱚ ᱪᱮᱫ ᱡᱚᱝᱟ ᱵᱟᱲᱟᱭ ᱜᱮᱭᱟ ᱠᱤᱪᱷᱩ ᱠᱤᱪᱷᱩ
ᱵᱟᱲᱟᱭ ᱫᱚ ᱵᱟᱲᱟᱭ ᱦᱩᱭᱩᱜ ᱜᱮᱭᱟ ᱥᱚᱴᱷᱤᱠ ᱵᱷᱟᱵᱮ ᱵᱟᱢ ᱵᱟᱲᱟᱭ ᱠᱷᱟᱹᱛᱤᱨ ᱛᱮ ᱟᱫᱚ ᱚᱱᱟ ᱵᱟᱠᱚ ᱞᱟᱦᱟᱜ ᱜᱮᱭᱟ ᱚᱱᱟ ᱠᱚ ᱠᱷᱟᱹᱛᱤᱨ
ᱟᱨ ᱱᱚᱣᱟ ᱫᱚ ᱦᱚᱭᱛᱳ ᱯᱟᱞᱮᱱ ᱵᱤᱥᱮᱥ ᱠᱚᱨᱮ ᱱᱚᱜᱼᱚᱭ ᱡᱮ ᱰᱤᱡᱮ ᱠᱚ ᱪᱷᱟᱯᱚᱞ ᱮᱱᱮᱡ ᱠᱚ ᱦᱚᱭᱛᱚ ᱱᱚᱣᱟ ᱫᱚ ᱚ ᱜᱚᱝᱠᱮ ᱚᱠᱟᱞᱮᱠᱟ ᱦᱮᱡ ᱵᱚᱞᱚᱣ ᱟᱠᱟᱱᱟ ᱱᱚᱣᱟ ᱫᱚ᱾ ᱚᱠᱟ ᱠᱚᱨᱮ ᱢᱟᱱᱮ ᱦᱮᱯᱨᱟᱣ ᱠᱚ ᱦᱩᱭᱩᱜ ᱜᱮᱭᱟ ᱥᱮ ᱚᱱᱮ ᱪᱮᱫ ᱮᱱᱮᱡ ᱠᱚ ᱞᱟᱹᱭᱟᱠᱚ᱾ ᱰᱤᱡᱮ ᱪᱷᱟᱯᱚᱞ ᱮᱱᱮᱡ ᱠᱚ ᱦᱩᱭᱩᱜ ᱜᱮᱫᱚ ᱜᱚᱝᱠᱮ
ᱪᱮᱫ ᱵᱮᱱ ᱞᱟᱹᱭᱮᱫᱟ?
ᱞᱟᱹᱭ ᱫᱟᱞᱤᱧ ᱡᱮ ᱱᱚᱜᱼᱚᱭ ᱡᱮ ᱰᱤᱡᱮ ᱪᱷᱟᱯᱚᱞ ᱠᱚᱠᱚ ᱮᱱᱮᱡ ᱵᱟᱲᱟᱭᱟ ᱪᱮᱫ ᱱᱚᱣᱟ ᱨᱮᱱᱟᱜ ᱟᱨᱚ ᱤᱭᱟᱹ ᱦᱩᱭᱩᱜᱼᱟ ᱦᱮᱯᱨᱟᱣ ᱦᱩᱭᱩᱜᱼᱟ᱾ ᱱᱚᱣᱟ ᱪᱮᱫᱞᱮᱠᱟ ᱛᱤᱱᱟᱹᱜᱴᱟ ᱥᱟᱱᱛᱟᱲ ᱥᱟᱶᱛᱟ ᱨᱮ ᱯᱷᱮᱰᱚᱜ ᱠᱟᱱᱟ᱾
ᱚᱱᱠᱟ ᱚᱸᱡᱚᱢᱚᱜ ᱠᱟᱱᱟ?
ᱟᱪᱪᱷᱟ ᱜᱚᱝᱠᱮ ᱟᱨ ᱢᱤᱫᱴᱮᱱ, ᱪᱤᱛ ᱜᱚᱝᱠᱮ ᱟᱸᱡᱚᱢᱚᱜ ᱠᱟᱱᱟ?
ᱦᱮᱸ ᱦᱮᱞᱚ ᱦᱮᱞᱚ᱾
ᱦᱟᱸ ᱚ ᱟᱪᱪᱷᱟ ᱟᱪᱪᱷᱟ ᱟᱪᱪᱷᱟ ᱟᱪᱪᱷᱟ ᱞᱟᱹᱭ ᱫᱟᱞᱤᱧ ᱜᱚᱝᱠᱮ ᱛᱟᱦᱮᱞᱮ, ᱟᱯᱮ ᱥᱮᱫ ᱫᱚ ᱪᱮᱫ ᱞᱮᱠᱟ? ᱫᱟᱸᱥᱟᱭ ᱠᱚ ᱥᱚᱦᱨᱟᱭ ᱠᱚ ᱢᱟᱜ ᱢᱚᱬᱮ ᱠᱚ ᱵᱟᱦᱟ ᱠᱚ ᱵᱚᱸᱜᱟ ᱠᱚ ᱦᱩᱭᱩᱜ ᱜᱮᱭᱟ ᱥᱮ ᱵᱟᱝ ᱯᱚᱨᱚᱵᱽ ᱠᱚ?
ᱦᱮᱸ ᱦᱮᱸ ᱡᱚᱛᱚ ᱜᱮ ᱦᱩᱭ ᱫᱚ ᱦᱩᱭᱩᱜ ᱜᱮᱭᱟ ᱟᱞᱮ ᱥᱮᱫ ᱫᱚ ᱦᱩᱭ ᱫᱚ ᱦᱩᱭᱩᱜ ᱜᱮᱭᱟ᱾
ᱚ ᱚᱵᱚᱥᱥᱚᱭ ᱨᱟᱹᱥᱠᱟᱹ ᱪᱟᱞᱟᱣ ᱦᱩᱭᱩᱜᱼᱟ ᱥᱮ ᱪᱮᱫ ᱨᱟᱹᱥᱠᱟᱹ ᱡᱚᱝ?
ᱦᱮᱸ ᱦᱮᱸ ᱦᱤᱡᱩᱜ ᱛᱟᱵᱚᱱ ᱞᱮᱯᱮ ᱛᱟᱦᱚᱞᱮ᱾ ᱡᱚᱠᱷᱚᱱ ᱦᱩᱭᱩᱜᱼᱟ ᱛᱚᱠᱷᱚᱱ ᱛᱟᱦᱚᱞᱮ ᱞᱟᱹᱭ ᱦᱩᱭᱩᱜᱼᱟ᱾
ᱦᱮᱸ
ᱟᱞᱮ ᱥᱮᱫ ᱫᱚ ᱨᱟᱹᱥᱠᱟᱹᱭ ᱜᱮᱭᱟ ᱨᱟᱹᱥᱠᱟᱹ ᱫᱚ ᱥᱚᱨᱚᱦᱟᱭ ᱨᱮᱦᱚᱸ ᱠᱚ ᱮᱱᱮᱡ ᱜᱮᱭᱟ᱾ ᱫᱟᱸᱥᱟᱭ ᱜᱮᱭᱟ ᱠᱚ ᱟᱞᱮ ᱴᱚᱞᱟ ᱫᱟᱸᱥᱟᱭ ᱜᱮᱭᱟ ᱞᱮ ᱟᱞᱮ᱾
ᱚ ᱚᱵᱚᱥᱥᱚᱭ ᱫᱟᱸᱥᱟᱭ ᱵᱚᱸᱜᱟ ᱨᱮ ᱫᱟᱸᱥᱟᱭ ᱥᱚᱦᱨᱟᱭ ᱵᱚᱸᱜᱟ ᱨᱮ ᱥᱚᱦᱨᱟᱭ ᱦᱮᱸ ᱵᱟᱦᱟ ᱦᱩᱭᱩᱜᱼᱟ ᱢᱟᱜ ᱢᱚᱬᱮ ᱦᱩᱭᱩᱜᱼᱟ᱾ ᱟᱰᱤ ᱜᱟᱱ ᱜᱮ ᱱᱚᱝᱠᱟ ᱵᱚᱥᱼᱼ ᱥᱟᱱᱛᱟᱲ ᱥᱟᱶᱛᱟ ᱨᱮ ᱢᱮᱱᱟᱜ-ᱟ ᱚ ᱱᱚᱝᱠᱟ ᱱᱟᱜ ᱟᱹᱨᱤ ᱪᱟᱹᱞᱤ ᱛᱟᱵᱚᱱᱟ ᱦᱮᱸ ᱮᱠᱷᱚᱱᱚ ᱛᱚᱞ ᱢᱮᱱᱟᱜᱼᱼ ᱛᱟᱵᱚᱱ ᱜᱮᱭᱟ ᱮᱠᱷᱚᱱᱚ ᱦᱚᱭᱛᱟ ᱚᱜᱼᱼ ᱨᱚᱲ ᱥᱟᱶᱦᱮᱫᱽ ᱨᱮᱼᱼ ᱠᱷᱚᱱ ᱱᱤᱛ ᱫᱚ ᱱᱟᱜ, ᱚᱞ ᱥᱟᱶᱦᱮᱫ ᱨᱮ ᱦᱮᱡ ᱟᱠᱟᱱ ᱛᱟᱵᱚᱱᱟ ᱡᱟᱦᱟᱸ ᱫᱚ ᱨᱚᱲᱼᱼ ᱠᱮᱜ-ᱟ ᱵᱚᱱ ᱢᱚᱪᱟ ᱢᱚᱪᱟ ᱛᱮ ᱱᱤᱛ ᱫᱚ ᱱᱟᱜ ᱚᱱᱟ ᱫᱚᱼᱼ ᱵᱳᱭ ᱯᱚᱛᱚᱵᱽ ᱟᱠᱟ ᱛᱮᱜᱮ ᱚᱱᱟ ᱫᱚᱠᱚ ᱚᱞᱮᱫ ᱛᱟᱵᱚᱱᱟ᱾
ᱦᱳᱭ, ᱦᱩᱸ ᱦᱩᱸ᱾
ᱮᱠᱟᱞ ᱜᱚᱝᱠᱮ, ᱱᱚᱣᱟ ᱠᱚ ᱵᱟᱧᱪᱟᱣ ᱞᱟᱠᱛᱤ ᱫᱚᱦᱚ ᱠᱟᱱᱟ ᱥᱮ ᱪᱮᱫ!
ᱦᱮᱸ ᱜᱟᱱᱚᱜ ᱜᱮᱭᱟ ᱚᱱᱟ ᱠᱚ ᱚᱱᱟ ᱵᱟᱢ‌ ᱵᱟᱧᱪᱟᱣ ᱨᱮᱠᱷᱟᱡ‌ ᱟᱵᱩ ᱥᱚᱢᱟᱪ ᱫᱚ ᱛᱟᱦᱚᱞᱮ ᱤᱨᱮ ᱤᱭᱟᱹ ᱪᱟᱵᱟᱜ ᱛᱚ ᱾ ᱟᱫ ᱪᱟᱵᱟᱜ ᱛᱟᱵᱚᱱᱟ ᱛᱚ᱾ ᱚᱱᱟ ᱛᱮᱜᱮ ᱫᱚᱦᱚ ᱵᱟᱧᱪᱟᱣ ᱫᱚᱦᱚᱭ ᱨᱮᱱᱟᱜ ᱤᱭᱟᱹ ᱠᱚᱨᱟᱣ ᱠᱩᱨᱩᱢᱩᱴᱩ ᱦᱩᱭᱩᱜᱼᱟ᱾
ᱦᱩᱸ, ᱟᱯᱟᱱ ᱟᱹᱯᱤᱱ ᱛᱮᱜᱮ ᱟᱵᱚ ᱛᱮᱜᱮ ᱵᱟᱧᱪᱟᱣ ᱫᱚᱦᱟ ᱦᱩᱭᱩᱜ ᱛᱟᱵᱚᱱᱟ᱾
ᱱᱤᱡᱮ ᱛᱮ ᱞᱟᱦᱟ ᱦᱩᱭᱩᱜ ᱛᱟᱵᱚᱱᱟ ᱟᱵᱚ ᱢᱟᱸ ᱟᱲᱤ ᱦᱚᱲ ᱠᱚ ᱪᱮᱜ ᱪᱮᱠᱟᱜ ᱵᱟᱝ ᱪᱮ
ᱮᱠᱟᱞ ᱮᱠᱟᱞ ᱮᱠᱟᱞ, ᱦᱳᱭ ᱜᱚᱝᱠᱮ᱾ ᱩᱸ, ᱩᱸ, ᱜᱚᱝᱠᱮ ᱟᱰᱤ ᱟᱭᱢᱟ ᱥᱟᱨᱦᱟᱣ᱾ ᱟᱰᱤ ᱫᱟᱢᱟᱱ ᱫᱟᱢᱟᱱ ᱠᱟᱛᱷᱟ ᱠᱚᱢ ᱞᱟᱹᱭ ᱠᱮᱫᱟ᱾ ᱴᱷᱤᱠ ᱜᱮᱭᱟ ᱢᱟ ᱜᱚᱝᱠᱮ ᱯᱚᱨᱮ ᱱᱟᱜ ᱟᱨᱚ ᱯᱚᱲ ᱦᱩᱭᱩᱜᱼᱟ ᱾
ᱥᱮᱠ ᱜᱮᱭᱟ᱾